ᱦᱮᱞᱳ ᱜᱚᱢᱠᱮ ᱡᱚᱦᱟᱨ ᱜᱮ᱾
ᱡᱚᱦᱟᱨ ᱜᱮ ᱜᱚᱝᱠᱮ᱾
ᱦᱚᱸ ᱪᱮᱫ ᱠᱚᱵᱤᱱ ᱪᱤᱠᱟᱹᱭᱮᱫᱟ ᱛᱟᱦᱚᱞᱮ?
ᱪᱮᱫ ᱦᱚᱸ ᱵᱟᱝ ᱱᱤᱛᱚᱜ ᱫᱚ ᱱᱚᱣᱟ ᱚᱲᱟᱜ ᱠᱚᱨᱮ ᱜᱮ, ᱢᱟᱡᱟᱱ ᱵᱟᱲᱟ ᱠᱟᱛᱮᱫ ᱫᱩᱲᱩᱵ ᱵᱟᱲᱟ ᱦᱩᱭ ᱟᱠᱟᱱᱟ᱾
ᱚᱻ ᱡᱚᱢ ᱵᱟᱲᱟ ᱠᱚᱫᱚ ᱦᱩᱭ ᱟᱠᱟᱱᱟ?
ᱦᱳᱭ ᱜᱚᱝᱠᱮ ᱦᱩᱭ ᱟᱠᱟᱱᱟ᱾ ᱟᱵᱮᱱ ᱜᱮ ᱪᱮᱫ ᱠᱚᱵᱮᱱ ᱪᱤᱠᱟᱹ ᱵᱟᱲᱟᱭᱮᱜ-ᱟ?
ᱟᱹᱞᱤᱧ ᱦᱚᱸᱜ-ᱚᱭ ᱫᱩᱲᱩᱵ ᱟᱠᱟᱱᱟ ᱞᱤᱧ᱾
ᱟᱪᱪᱷᱟ ᱾ ᱡᱚᱢ ᱵᱟᱲᱟ ᱠᱚᱫᱚ ᱦᱩᱭ ᱟᱠᱟᱱᱟ?
ᱡᱚᱢ ᱵᱟᱲᱟ ᱠᱚᱫᱚ ᱟᱭᱨᱤ ᱦᱩᱭᱩᱜ-ᱟ, ᱥᱮ ᱛᱟᱜ ᱨᱮᱱᱟᱜ ᱫᱚ ᱦᱩᱭ ᱠᱟᱱᱟ ᱦᱟᱸᱜ ᱾ ᱛᱤᱠᱤᱱ ᱫᱚ ᱟᱭᱨᱤ ᱦᱩᱭᱩᱜ-ᱟ ᱾
ᱚ ᱟᱪᱪᱷᱟ ᱟᱪᱪᱷᱟ᱾
ᱦᱳᱭ ᱾ ᱟᱫᱚ ᱛᱟᱦᱞᱮ ᱟᱹᱵᱤᱱᱟᱜ ᱡᱚᱢ ᱵᱟᱲᱟ ᱠᱚᱫᱚ ᱦᱩᱭ ᱠᱟᱱᱟ? ᱦᱚᱸ ᱟᱹᱞᱤᱧ ᱫᱚ ᱱᱟᱯᱟᱭ ᱵᱟᱲᱟ ᱜᱮ᱾
ᱟᱪᱪᱷᱟ ᱟᱪᱪᱷᱟ᱾
ᱦᱳᱭ ᱾ ᱛᱟᱦᱞᱮ ᱟᱹᱵᱤᱱ ᱪᱮᱫ ᱞᱮᱠᱟ?
ᱦᱳᱭ ᱟᱹᱞᱤᱧ ᱦᱚᱸ ᱱᱤᱛᱚᱜ ᱫᱚ ᱱᱟᱯᱟᱭ ᱵᱟᱲᱟ ᱜᱮ ᱾ ᱟᱨ ᱚᱲᱟᱜ ᱠᱚᱨᱮ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱠᱚᱣᱟ᱾
ᱚᱸᱻ ᱟᱨ ᱡᱚᱢᱟᱜ ᱠᱚᱫᱚ ᱛᱟᱦᱚᱞᱮ ᱦᱩᱭ ᱟᱠᱟᱱᱟ?
ᱦᱳᱭ ᱡᱚᱢᱟᱜ ᱠᱚᱫᱚ ᱦᱳᱭ ᱟᱠᱟᱱᱟ᱾
ᱛᱟᱦᱚᱞᱮ ᱱᱤᱭᱟᱹ ᱜᱷᱟᱹᱲᱤᱡ ᱫᱚ ᱪᱮᱫ ᱞᱮᱠᱟᱭ ᱫᱟᱜ ᱡᱟᱹᱲᱤᱭᱮᱫᱟ ᱟᱯᱮᱥᱮᱫ?
ᱵᱟᱝᱟ ᱜᱚᱢᱠᱮ ᱟᱞᱮ ᱥᱮᱱ ᱫᱚ ᱦᱟᱸᱜ ᱟᱫᱚ ᱟᱹᱞᱤᱧ ᱫᱚ ᱦᱟᱸᱜ ᱱᱚᱜ-ᱚᱭ
ᱟᱹᱛᱩ ᱫᱤᱥᱚᱢ ᱠᱚᱨᱮ ᱢᱟ ᱵᱟᱝᱞᱤᱧ ᱛᱟᱦᱮᱱᱟ ᱦᱟᱸᱜ ᱚᱞᱚᱜ ᱯᱟᱲᱦᱟᱜ ᱠᱟᱱᱟᱞᱤᱧ, ᱛᱚ ᱚᱱᱠᱟ ᱟᱹᱛᱩ ᱫᱤᱥᱚᱢ ᱵᱟᱞᱤᱧ ᱞᱟᱹᱭ ᱫᱟᱲᱮᱭᱟᱜ ᱠᱟᱱᱟ ᱪᱮᱫ ᱞᱮᱠᱟᱭ ᱫᱟᱜ ᱡᱟᱹᱲᱤᱭᱟᱜ-ᱟ ᱾
ᱟᱫᱚ ᱵᱟᱦᱨᱮ ᱥᱮᱫ ᱨᱮᱦᱚᱸ ᱠᱤ ᱟᱫᱚ ᱵᱟᱭ ᱫᱟᱜ ᱡᱟᱹᱲᱤᱭᱮᱫᱟ?
ᱦᱳᱭ ᱱᱚᱛᱮ ᱫᱚ ᱫᱟᱜ ᱡᱟᱹᱲᱤ ᱟᱠᱟᱜ-ᱟ, ᱚᱱᱠᱟ ᱦᱚᱞᱟ ᱥᱮᱛᱟᱜ ᱠᱷᱚᱱᱟᱜ ᱛᱤᱠᱤᱱ ᱫᱷᱟᱹᱨᱤᱡ ᱫᱚ ᱦᱟᱸᱜ ᱫᱟᱜ ᱡᱟᱹᱲᱤ ᱟᱠᱟᱫ ᱜᱮᱭᱟᱭ ᱞᱮᱛᱟᱲ ᱜᱮ᱾ ᱟᱨ ᱤᱱᱟᱹ ᱯᱚᱨᱮ ᱫᱚ ᱦᱟᱸᱜ ᱯᱷᱟᱸᱠᱟ ᱜᱮ ᱛᱟᱦᱮᱸ ᱠᱟᱱᱟ᱾ ᱟᱨ ᱛᱮᱦᱮᱧ ᱢᱟ ᱦᱟᱸᱜ ᱵᱟᱭ ᱫᱟᱜ ᱡᱟᱹᱲᱤ ᱟᱠᱟᱜ-ᱟ ᱾
ᱦᱳᱭ ᱦᱳᱭ᱾ ᱟᱨ ᱛᱟᱦᱞᱮ ᱵᱟᱦᱨᱮ ᱛᱤᱱᱟᱹᱜ ᱠᱚᱨᱮ ᱵᱮᱱ ᱚᱞᱚᱜ ᱯᱟᱲᱦᱟᱜ ᱠᱟᱱᱟ?
ᱟᱹᱞᱤᱧ ᱫᱚ ᱦᱟᱸᱜ ᱱᱚᱜ-ᱚᱭ ᱠᱚᱞᱮᱡᱽ ᱨᱮ ᱞᱤᱧ ᱚᱞᱚᱜ ᱯᱟᱲᱦᱟᱜ ᱠᱟᱱᱟ ᱱᱤᱭᱟᱹ ᱵᱟᱨ ᱦᱟᱸᱜ᱾ ᱯᱷᱳᱨᱛ ᱥᱮᱢ ᱞᱤᱧ ᱮᱢᱟ᱾
ᱚ ᱟᱪᱪᱷᱟ ᱾
ᱟᱨ ᱛᱟᱦᱚᱞᱮ ᱜᱚᱝᱠᱮ ᱟᱵᱮᱱ ᱫᱚ ᱪᱮᱫ ᱞᱮᱠᱟ, ᱚᱞᱚᱜ ᱯᱟᱲᱦᱟᱜ ᱠᱟᱱᱟ ᱵᱮᱱ ᱥᱮ ᱡᱟᱦᱟᱱᱟᱜ ᱠᱚ ᱠᱟᱹᱢᱤ ᱵᱟᱲᱟᱭᱮᱫ
ᱟᱹᱞᱤᱧ ᱦᱚᱸ ᱚᱞᱚᱜ ᱯᱟᱲᱦᱟᱜ ᱜᱮ ᱱᱤᱭᱟᱹ ᱟᱹᱵᱤᱱ ᱞᱮᱠᱟᱜᱮ ᱯᱷᱳᱨᱛ ᱥᱮᱢ ᱨᱮᱞᱤᱧ ᱯᱟᱲᱦᱟᱜ ᱠᱟᱱᱟ ᱾
ᱟᱪᱪᱷᱟ ᱟᱪᱪᱷᱟ, ᱚᱠᱟᱨᱮ ᱪᱚᱝ?
ᱱᱚᱜ-ᱚᱭ ᱤᱭᱟᱹᱥᱮᱫ ᱨᱮ ᱥᱚᱵᱚᱝ ᱨᱮ ᱾
ᱟᱪᱪᱷᱟ ᱟᱪᱪᱷᱟ ᱾
ᱦᱳᱭ ᱾
ᱟᱹᱵᱤᱱ ᱫᱚ ᱛᱟᱦᱚᱞᱮ ᱚᱠᱟ ᱥᱮᱫ ᱨᱮᱵᱤᱱ ᱯᱟᱲᱟᱜ ᱠᱟᱱᱟ?
ᱟᱹᱞᱤᱧ ᱫᱚ ᱦᱟᱸᱜ ᱱᱚᱛᱮ ᱟᱨᱟᱢᱵᱟᱜᱽ ᱟᱸᱡᱚᱢᱟ ᱠᱟᱜ ᱵᱤᱱ ᱛᱚ?
ᱦᱮᱸ ᱦᱮ ᱟᱡᱚᱢ ᱠᱟᱫᱟᱞᱤᱧ ᱾
ᱚᱱᱛᱮ ᱨᱮᱜᱮ᱾
ᱟᱨ ᱪᱮᱫ ᱠᱚᱛᱮ ᱫᱩᱨᱵᱤᱱ ᱯᱟᱲᱟᱜ ᱠᱟᱱᱟ?
ᱦᱮᱸ ᱟᱹᱞᱤᱧ ᱫᱚ ᱱᱚᱜ-ᱚᱭ ᱟᱵᱚᱣᱟᱜ ᱡᱟᱦᱟᱸ ᱟᱭᱳ ᱟᱲᱟᱝ ᱢᱮᱱᱟᱜ ᱛᱟᱵᱚᱱᱟ ᱥᱟᱱᱛᱟᱲᱤ ᱛᱮᱜᱮ᱾
ᱚᱱᱟᱨᱥ ᱜᱮ ᱵᱟᱝ?
ᱦᱳᱭ ᱚᱱᱟᱨᱥ ᱜᱮ ᱾
ᱛᱟᱦᱚᱞᱮ ᱜᱚᱝᱠᱮ ᱟᱯᱮ ᱥᱮᱱ ᱱᱚᱜ-ᱚᱭ ᱦᱩᱞ ᱢᱟᱦᱟ ᱦᱚᱞᱟ ᱢᱟᱫᱷᱮᱨ ᱦᱩᱞ ᱢᱟᱦᱟ ᱯᱟᱨᱚᱢ ᱢᱮᱱᱟᱜ-ᱟ, ᱟᱫᱚ ᱚᱱᱟ ᱦᱩᱞ ᱢᱟᱦᱟ ᱛᱟᱦᱚᱞᱮ ᱪᱮᱫ ᱞᱮᱠᱟ ᱯᱮ ᱢᱟᱱᱟᱣ ᱵᱟᱛᱟᱣ ᱠᱮᱜ-ᱟ? ᱥᱮ ᱵᱟᱝᱟ?
ᱟᱞᱮ ᱥᱮᱫ ᱫᱚ ᱦᱩᱞ ᱢᱟᱦᱟ ᱵᱮᱥ ᱡᱚᱢᱠᱟᱣ ᱜᱮ ᱦᱩᱭᱱᱟᱛᱚ᱾
ᱟᱪᱪᱷᱟ᱾
ᱦᱳᱭ᱾
ᱟᱨ ᱚᱠᱟ ᱞᱮᱠᱟ ᱯᱮ ᱢᱟᱱᱟᱣ ᱵᱟᱛᱟᱣ ᱠᱮᱜ-ᱟ?
ᱦᱩᱭᱳᱭᱱᱟ ᱥᱮᱛᱟᱜ ᱥᱮᱫ ᱫᱚ ᱦᱩᱭ ᱞᱮᱱᱟ ᱥᱮᱛᱟᱜ ᱠᱚ ᱡᱟᱦᱟᱸᱜ ᱜᱮ ᱟᱵᱚᱣᱟᱜ ᱦᱩᱭᱩᱜ ᱠᱟᱱᱟ ᱠᱟᱹᱢᱤ ᱦᱚᱨᱟ ᱠᱚ ᱚᱱᱟ ᱠᱚ᱾ ᱠᱷᱟᱴᱟᱣ ᱠᱟᱛᱮᱫ ᱠᱷᱤᱪᱩᱲᱤ ᱠᱚ ᱵᱮᱵᱚᱥᱛᱟ ᱦᱩᱭ ᱞᱮᱱᱟ ᱚᱱᱟ ᱠᱚ ᱮᱢ ᱵᱟᱲᱟ ᱦᱩᱭᱱᱟ, ᱛᱟᱨᱯᱚᱨᱮ ᱦᱩᱭᱩᱜ ᱚᱱᱟ ᱡᱟᱦᱟᱸᱮ ᱡᱟᱦᱟᱸᱜ ᱜᱮ ᱨᱟᱹᱥᱠᱟᱹ ᱡᱚᱝ ᱵᱟ ᱠᱷᱟᱨᱟ ᱵᱚᱡᱦᱟ ᱛᱩᱧ ᱠᱚ ᱛᱟᱦᱮᱸ ᱠᱟᱱᱟ ᱠᱚᱲᱟ ᱜᱤᱫᱽᱨᱟᱹᱣᱟᱜ ᱠᱩᱲᱤ ᱜᱤᱫᱽᱨᱟᱹᱣᱟᱜ, ᱟᱨ ᱛᱟᱨ ᱯᱚᱨᱮ ᱦᱩᱭᱩᱜ ᱠᱟᱱᱟ ᱛᱟᱨᱯᱚᱨᱮ ᱜᱤᱫᱽᱨᱟᱹ ᱠᱚ ᱞᱟᱹᱜᱤᱫ ᱡᱟᱦᱟᱸᱜ ᱜᱮ ᱮᱢᱟᱱ ᱮᱢᱟᱱ ᱠᱷᱮᱞ ᱠᱚ ᱡᱟᱦᱟᱸ ᱠᱚ ᱴᱩᱠᱩᱡ ᱫᱟᱞ ᱠᱚ᱾
ᱦᱳᱭ᱾
ᱚᱱᱟ ᱠᱚ ᱛᱟᱦᱮᱸ ᱠᱟᱱᱟ ᱟᱨᱠᱤ ᱾
ᱟᱪᱪᱷᱟ ᱟᱪᱪᱷᱟ, ᱛᱟᱦᱚᱞᱮ ᱜᱚᱝᱠ ᱜᱚᱢᱠᱮ ᱱᱚᱜᱝᱠᱟ ᱟᱵᱚᱣᱟᱜ ᱡᱟᱦᱟᱸ ᱦᱩᱞ ᱢᱟᱦᱟ ᱠᱚᱨᱮ ᱧᱮᱞ ᱵᱟᱲᱟ ᱦᱩᱭ ᱟᱠᱟᱱᱟ ᱟᱭᱢᱟ ᱡᱟᱭᱜᱟ ᱨᱮᱜᱮ ᱚᱨᱠᱮᱥᱴᱟᱨ ᱥᱮ ᱦᱟᱱᱟ ᱱᱟᱣᱟ ᱯᱨᱳᱜᱨᱟᱢ ᱠᱚ ᱫᱚᱦᱚ ᱵᱟᱲ ᱠᱟᱜ-ᱟ ᱛᱚ ᱱᱚᱝᱠᱟᱱᱟᱜ ᱯᱨᱳᱜᱨᱟᱢ ᱠᱚ ᱟᱵᱮᱱᱟᱜ ᱢᱚᱱᱮᱛᱮ ᱪᱮᱫ ᱞᱮᱠᱟ ᱡᱚᱛᱷᱟᱛ ᱦᱩᱭᱩᱜ ᱠᱟᱱᱟ ᱥᱮ ᱵᱟᱝᱟ? ᱠᱟᱹᱴᱤᱡ ᱵᱤᱱ ᱞᱟᱹᱭ ᱥᱚᱫᱚᱨ ᱞᱮᱠᱷᱟᱱ
ᱟᱫᱚ ᱟᱹᱞᱤᱧ ᱫᱚᱞᱤᱧ ᱢᱚᱱᱮᱭᱟ ᱱᱚᱣᱟ ᱠᱚᱫᱚ ᱦᱚᱭᱛᱚ ᱡᱚᱛᱷᱟᱛ ᱫᱚ ᱵᱟᱝ ᱠᱟᱱᱟ ᱪᱮᱫᱟᱜ ᱥᱮ ᱥᱮ ᱟᱵᱚ ᱫᱚ ᱜᱩᱡᱩᱜ ᱫᱤᱱ ᱵᱚᱱ ᱯᱟᱞᱚᱱ ᱮᱫᱟ ᱥᱮ ᱱᱚᱣᱟ ᱫᱚ ᱢᱮᱱ ᱠᱟᱛᱷᱟ᱾ ᱢᱟᱱᱮ ᱞᱟᱹᱭ ᱞᱮᱠᱷᱟᱱ ᱫᱚ ᱵᱷᱟᱸᱰᱟᱱ ᱞᱮᱠᱟᱜᱮ ᱱᱚᱣᱟ ᱫᱚ᱾
ᱦᱳᱭ ᱦᱳᱭ ᱨᱟᱹᱥᱠᱟᱹ ᱟᱱᱟᱜ ᱫᱤᱱ ᱫᱚ ᱵᱟᱝ ᱠᱟᱱᱟ ᱛᱚ ᱱᱚᱣᱟ ᱫᱚ ᱮᱱᱦᱤᱞᱳᱜ ᱫᱚ᱾
ᱟᱫᱚ ᱩᱱᱠᱩ ᱩᱭᱦᱟᱹᱨ ᱛᱮ ᱟᱵᱚ ᱠᱚᱫᱚᱵᱚ ᱫᱚᱦᱚ ᱠᱟᱫᱟ ᱟᱨ ᱱᱚᱣᱟ ᱠᱚᱨᱮ ᱫᱚ ᱡᱩᱫᱤ ᱱᱚᱣᱟ ᱯᱨᱳᱜᱨᱟᱢ ᱠᱚᱵᱚ ᱫᱚᱦᱚᱭᱟ
ᱦᱳᱭ᱾
ᱟᱫᱚ ᱩᱱᱠᱩ ᱢᱟ ᱨᱟᱹᱥᱠᱟᱹ ᱡᱚᱝ ᱵᱟᱠᱷᱨᱟ ᱦᱩᱭᱱᱟ ᱥᱮ᱾
ᱦᱳᱭ᱾
ᱟᱫᱚ ᱡᱟᱜᱮ ᱱᱚᱣᱟ ᱦᱩᱞ ᱢᱟᱦᱟ ᱫᱚ ᱟᱵᱚ ᱫᱚ ᱩᱱᱠᱩᱣᱟᱜ ᱥᱳᱠ ᱦᱤᱥᱟᱹᱵ ᱛᱮᱠᱚ ᱯᱟᱞᱚᱱ ᱜᱮᱭᱟ ᱡᱮ ᱱᱩᱠᱩ ᱠᱚ ᱟᱵᱚ ᱠᱷᱟᱹᱛᱤᱨ ᱱᱩᱱᱟᱹᱜ ᱠᱤᱪᱷᱩ ᱠᱚ ᱠᱚᱨᱟᱣ ᱠᱟᱫᱟ ᱾
ᱦᱳᱭ ᱦᱳᱭ ᱦᱳᱭ ᱟᱨ ᱩᱱᱠᱩ ᱦᱚᱛᱮ ᱛᱮᱜᱮ ᱟᱵᱚ ᱟᱵᱚ ᱱᱚᱣᱟ ᱱᱤᱛᱚᱜ ᱥᱤᱧᱚᱛ ᱫᱤᱥᱚᱢ ᱨᱮ ᱢᱮᱱᱟᱜ ᱟᱠᱟᱫ ᱵᱚᱱᱟ, ᱵᱟᱠᱷᱟᱱ ᱫᱚ ᱦᱳᱭᱛᱚ ᱵᱟᱵᱚᱱ ᱦᱮᱡ ᱟᱠᱟᱱᱟ, ᱩᱱᱠᱩ ᱱᱚᱣᱟ ᱫᱤᱥᱚᱢ ᱥᱮ ᱥᱤᱧᱚᱛ ᱵᱟᱠᱚ ᱯᱷᱩᱨᱜᱟᱹᱞ ᱞᱮᱠᱷᱟᱱ ᱫᱚ ᱩᱱ ᱚᱠᱛᱚ,
ᱟᱨ ᱱᱚᱝᱠᱟ ᱦᱚᱳᱭᱛᱳ ᱵᱟᱵᱚ ᱛᱟᱦᱮᱸ ᱠᱚᱜᱼᱟ, ᱪᱮᱫᱞᱮᱠᱟᱵᱚᱱ ᱱᱤᱛᱳᱜ ᱢᱮᱱᱟᱜ ᱵᱚᱱᱟ ᱤᱡᱮ ᱧᱚᱜ, ᱚᱱᱠᱟ ᱦᱭᱛᱚ ᱵᱟᱵᱚ ᱛᱟᱦᱮᱱ ᱠᱚᱜᱼᱟ᱾
ᱦᱳᱭ ᱦᱳᱭ ᱦᱳ ᱩᱱ ᱡᱟᱦᱟᱸᱠᱟ ᱩᱱ ᱚᱠᱛᱚ ᱨᱚᱰᱚᱡ ᱠᱚᱪᱚᱞᱚᱱ ᱞᱛᱟᱞᱟᱛᱮ ᱩᱱᱠᱩ ᱠᱚ, ᱛᱟᱦᱮᱸ ᱠᱟᱱᱟ ᱚᱱᱠᱟ ᱟᱵᱚ ᱪᱮᱛᱟᱱ ᱨᱮ ᱦᱳᱭᱛᱳ ᱱᱤᱛᱚᱜ ᱦᱚᱸ ᱚᱱᱠᱟ ᱦᱩᱭ ᱤᱫᱤ ᱠᱚᱜ ᱜᱮᱭᱟ,
ᱦᱚ ᱟᱪᱪᱷᱟ ᱟᱹᱞᱤᱧᱟᱜ ᱦᱤᱥᱟᱹᱵ ᱛᱮᱫᱚ ᱚᱱᱟ ᱠᱚᱫᱚ ᱵᱟᱝ ᱠᱚᱨᱟᱣ ᱜᱮ ᱴᱷᱤᱠ ᱜᱮᱭᱟ, ᱚᱱᱟ ᱠᱚ ᱛᱟᱯᱚᱨ ᱦᱩᱭᱩᱜ ᱠᱟᱱᱟ ᱵᱚᱞ ᱮᱱᱮᱡ, ᱛᱚ ᱚᱱᱟ ᱠᱚᱫᱚ ᱵᱟᱝ ᱠᱚᱨᱟᱣ ᱜᱮ ᱴᱷᱤᱠ ᱜᱮᱭᱟ, ᱛᱟᱨ ᱯᱚᱨᱮ ᱫᱤᱱ ᱠᱚᱨᱟᱣ ᱵᱤᱱ ᱴᱷᱤᱠ ᱜᱮᱭᱟ ᱛᱟᱨ ᱵᱚᱞ ᱮᱱᱮᱡ ᱠᱚ, ᱟᱨ ᱯᱚᱨᱮ ᱫᱤᱱ ᱴᱷᱤᱠ ᱜᱮᱭᱟ, ᱚᱱᱟ ᱠᱚᱫᱚ
ᱦᱳᱭ,
ᱠᱷᱨᱟ ᱵ ᱡᱤᱱ ᱠᱟᱱᱟ ᱱᱟᱢᱟᱱᱟ
ᱦᱳᱭ, ᱦᱳᱭ ᱚᱱᱟ ᱦᱤᱞᱳᱜ ᱦᱚᱸ, ᱵᱟᱝ ᱠᱟᱱᱟ, ᱟᱨ ᱟᱹᱞᱤᱧ ᱫᱚ ᱮᱢᱱᱤ ᱫᱤᱱ ᱨᱮᱦᱚᱸ ᱞᱤᱧ ᱢᱚᱱᱮᱭᱭᱟᱼᱟ ᱱᱚᱣᱟ ᱠᱚᱫᱚ ᱟᱵᱚ ᱡᱟᱦᱟᱸ ᱚᱨᱜᱮᱥᱴᱨᱟ ᱠᱚᱵᱚᱱ ᱫᱚᱦᱚᱭᱮᱫ, ᱚᱱᱟ ᱠᱚᱫᱚ ᱵᱟᱝ ᱞᱟᱹᱠᱛᱤ ᱜᱮ, ᱵᱟᱝ ᱫᱚᱦᱚᱜᱮ ᱱᱟᱯᱟᱭᱚᱜᱼᱟ ᱟᱨ ᱪᱮᱫ?
ᱦᱳᱭ ᱚᱱᱟ ᱢᱟ ᱱᱤᱭᱟᱹ ᱜᱷᱟᱹᱲᱤᱡ ᱡᱟ ᱧᱮᱞᱚᱜ ᱠᱟᱱᱟ ᱟᱵᱚ ᱦᱳᱭ ᱦᱳᱭ, ᱱᱤᱭᱟᱹ ᱜᱷᱟᱹᱲᱤᱡ ᱡᱟᱦᱟᱸ ᱞᱮᱠᱟ ᱧᱮᱞᱚᱜ ᱠᱟᱱᱟ ᱟᱵᱚ ᱥᱚᱢᱟᱡᱽ ᱫᱚ, ᱚᱱᱟ ᱟᱛᱮᱫ ᱜᱮ ᱠᱷᱟᱨᱟᱯᱚᱜ ᱠᱟᱱᱟ ᱞᱟᱹᱭ ᱞᱮᱠᱷᱟᱱ ᱫᱚ, ᱦᱮᱸ
ᱦᱳᱭ ᱦᱳᱭ,
ᱦᱩᱸ
ᱟᱵᱚ ᱥᱟᱱᱛᱟᱲ ᱢᱟᱹᱱᱢᱤ ᱢᱟ ᱚᱱᱟ ᱦᱚᱛᱮᱫ ᱛᱮᱜᱮ ᱟᱵᱚ ᱟᱵᱚ ᱛᱮᱜᱮ ᱵᱚᱱ ᱞᱟᱛᱟᱨ ᱥᱮᱱ ᱵᱚᱱ ᱟᱬᱜᱚ ᱪᱟᱞᱟᱜ ᱠᱟᱱᱟ, ᱠᱟᱱᱟ, ᱢᱟᱲᱟᱝ ᱥᱮᱫ ᱢᱟ ᱵᱟᱵᱚᱱ, ᱞᱟᱦᱟ ᱫᱟᱲᱮᱭᱟᱜ ᱠᱟᱱᱟ ᱟᱵᱚᱣᱟᱜ ᱥᱚᱢᱟᱡᱽ ᱦᱚᱸ ᱵᱟᱵᱚᱱ ᱢᱟᱲᱟᱝ ᱫᱟᱲᱮᱭᱟᱜ ᱠᱟᱱᱟ ᱢᱮᱱ ᱜᱟᱱᱚᱜᱼᱟ,
ᱦᱳᱭ ᱦᱳᱭ, ᱟᱫᱚ ᱱᱤᱭᱟᱹ ᱜᱷᱟᱹᱲᱤᱡ ᱢᱟ, ᱯᱮᱡ ᱠᱚ ᱠᱷᱩᱞᱟᱹᱣ ᱞᱮᱠᱷᱟᱱ ᱠᱷᱟᱹᱞᱤ ᱩᱱᱠᱩ ᱠᱚᱜᱮ ᱧᱮᱞᱚᱜ ᱠᱟᱱᱟ ᱩᱱᱠᱩ ᱠᱚᱣᱟᱜ ᱮᱱᱮᱡ, ᱚ ᱦᱟᱱᱟ ᱱᱚᱣᱟ ᱮᱢᱟᱱ ᱛᱮᱢᱟᱱ ᱪᱷᱟᱹᱛᱤᱠ ᱠᱚ ᱚᱱᱟ, ᱫᱚ ᱠᱚ ᱚᱱᱟ ᱠᱚᱜᱮ ᱠᱚ ᱧᱮᱞᱫᱟ ᱪᱟᱹᱛᱤᱠ ᱮᱴᱟᱜ ᱡᱟᱦᱟᱸ ᱰᱤᱡᱮ ᱠᱚ ᱢᱮᱱᱟᱜ ᱠᱚᱣᱟ ᱩᱱᱠᱩ ᱡᱟᱦᱟ ᱤᱡᱳ ᱠᱚᱫᱚ ᱚᱱᱟ ᱠᱚᱫᱚ ᱠᱷᱩᱵ ᱮᱠᱴᱟ ᱵᱟᱝ ᱪᱟᱹᱞᱩᱜ ᱠᱟᱱᱟ ᱢᱟᱱᱮ ᱟᱵᱚᱨᱮᱱ ᱯᱮᱲᱟ ᱞᱮᱠᱟ ᱠᱚ ᱠᱚᱨᱟᱣ ᱮᱫᱟ ᱫᱚᱱ ᱵᱟᱲᱟᱭ ᱦᱮᱱᱛᱮ ᱮᱢᱟᱱ ᱛᱮᱢᱟᱱ, ᱟᱫᱚ, ᱢᱟᱱᱮ ᱞᱟᱹᱭ ᱞᱮᱠᱷᱟᱱ ᱫᱚ ᱧᱮᱞ ᱡᱚᱝ ᱛᱮᱦᱚᱸ ᱠᱷᱟᱨᱟᱯ ᱜᱮ ᱧᱮᱞᱚᱜ ᱠᱟᱱᱟ ᱥᱮ,
ᱦᱳᱭ ᱦᱳᱭ ᱦᱳᱭ,
ᱠᱩᱲ ᱜᱤᱫᱽᱨ ᱮᱱᱮᱡᱫᱟᱭ, ᱩᱱᱟᱹᱜ ᱜᱟᱱ ᱠᱚᱲᱟ ᱜᱤᱫᱨᱟᱹ ᱜᱷᱮᱨᱟᱣ ᱠᱟᱭ ᱠᱟᱱᱟ ᱛᱟᱨᱯᱚᱨ, ᱯᱚᱨᱮ ᱦᱩᱭᱩᱜ ᱠᱟᱱᱟ, ᱩᱱᱤ ᱠᱩᱲᱤ ᱜᱤᱫᱽᱨᱟᱹ ᱦᱚᱸ ᱚᱫᱚ ᱪᱤᱠᱟᱹᱛᱮ ᱮᱱᱮᱡ ᱫᱟᱭ,
ᱢᱟᱱᱮ, ᱧᱮᱞᱡᱚᱝ ᱛᱮ ᱟᱹᱲᱤᱥ ᱵᱩᱡᱷᱟᱹᱜ ᱠᱟᱱᱟ ᱟᱨᱠᱤ,
ᱦᱳᱭ ᱦᱳᱭ ᱦᱳᱭ, ᱪᱤᱱ ᱫ
ᱦ
ᱟᱨ ᱮᱱᱠᱷᱟᱱ ᱟᱵᱚ ᱢᱟ ᱡᱩᱫᱤ ᱱᱚᱜᱝᱠᱟ ᱡᱟᱦᱟᱱᱟᱜ ᱠᱚ ᱟᱵᱚᱣᱟᱜ ᱥᱮᱨᱣᱟ ᱨᱮ ᱢᱮᱱᱟᱜ ᱛᱟᱵᱚᱱᱟ, ᱯᱚᱨᱚᱵᱽ ᱠᱚ, ᱯᱩᱱᱟᱹᱭ ᱠᱚ ᱱᱚᱣᱟ ᱠᱚ, ᱵᱟᱵᱚᱱ ᱢᱟᱱᱟᱣ ᱤᱫᱤ ᱞᱮᱠᱷᱟᱱ ᱛᱚ ᱟᱵᱳ ᱵᱟᱹᱭ ᱵᱟᱹᱭᱛᱮ ᱞᱟᱦᱟ ᱥᱮᱱ ᱟᱨᱚ ᱚᱱᱠᱟᱱᱟᱜ ᱵᱟᱵᱚᱱ ᱢᱟᱲᱟᱝ ᱤᱫᱤ ᱫᱟᱲᱮᱭᱟᱜᱼᱟ᱾ ᱦᱤᱲᱤᱧ ᱟᱵᱚᱱ ᱱᱤᱛᱚᱜ ᱡᱟᱦᱟᱸ ᱟᱵᱚ ᱨᱮᱱ ᱦᱩᱰᱤᱝ ᱦᱩᱰᱤᱝ ᱢᱟᱹᱭ ᱵᱟᱹᱵᱩ ᱛᱟᱠᱚ, ᱢᱮᱱᱟᱜ ᱟᱠᱟᱫ ᱠᱚᱣᱟ ᱩᱱᱠᱩ ᱦᱚᱸ ᱚᱠᱟ ᱞᱮᱠᱟ ᱞᱮᱠᱟᱛᱮᱠᱚ ᱪᱮᱫᱟ? ᱟᱵᱚ ᱵᱚᱱ ᱥᱟᱵ ᱫᱚᱦᱚ ᱞᱮᱠᱷᱟᱱ ᱦᱮᱸ ᱵᱟᱝ ᱵᱟᱹᱭ ᱵᱟᱹᱭᱛᱮ ᱛᱮ ᱟᱫᱚ ᱚᱱᱠᱟ ᱟᱫ ᱪᱟᱞᱟᱜᱼᱟ ᱟᱨ ᱪᱮᱫ
ᱟᱵᱚ ᱡᱩᱫᱤ ᱟᱵᱚ ᱜᱮᱵᱚ ᱦᱤᱲᱤᱧᱚᱜᱼᱟ᱾ ᱛᱟᱦᱚᱞᱮ ᱪᱤᱠᱟᱹᱛᱮ ᱜᱟᱱᱚᱜᱼᱟ?
ᱦᱳᱭ ᱦᱳᱭ
ᱟᱹᱵᱤᱱ ᱛᱚᱵᱤᱱ ᱵᱟᱲᱟᱭ ᱜᱮᱭᱟ ᱦᱟᱸᱜ, ᱢᱤᱫᱴᱟᱝ ᱵᱟᱢᱵᱲᱮ ᱫᱚ ᱛᱤᱥ ᱦᱚᱸ ᱵᱟᱭ ᱦᱤᱲᱤᱧᱟ ᱡᱮ ᱢᱚᱱᱛᱨᱚ ᱠᱷᱟᱲᱟᱣ ᱦᱩᱭᱩᱜᱼᱟ ᱾
ᱦᱳᱭ ᱦᱳᱭ ᱦᱳᱭ
ᱥᱚᱢᱟᱡᱽ ᱠᱚᱵᱚ ᱱᱚᱝᱠᱟ ᱵᱟᱠᱚ ᱪᱚᱞᱚᱱ ᱦᱚᱴᱚ ᱠᱟᱜᱼᱟ ᱛᱟᱦᱚᱞᱮ ᱟᱫᱚ ᱪᱤᱠᱟᱹᱛᱮ ᱜᱟᱱᱚᱜᱼᱟ᱾
ᱦᱳᱭ ᱦᱳᱭ ᱦᱚᱭ ᱛᱟᱦᱚᱞᱮ ᱜᱚᱜᱠᱮ ᱟᱵᱮᱱ ᱫᱚ, ᱵᱚᱞ ᱠᱚᱫᱚ ᱠᱷᱮᱞᱳᱰ ᱟᱵᱮᱱ ᱥᱮ ᱵᱟᱝᱟ?
ᱦᱚᱸ ᱵᱚᱞ ᱠᱚ ᱠᱷᱮᱞᱳᱰ ᱦᱩᱭᱩᱜ ᱜᱮᱭᱟ ᱾ ᱦᱳᱭ ᱦᱳᱭ ᱟᱹᱞᱤᱧ ᱦᱚᱸ ᱟᱹᱵᱤᱱ ᱞᱮᱠᱟ ᱨᱮ ᱢᱮᱱᱟᱜ ᱞᱤᱧᱟ ᱛᱚ?
ᱟᱪᱪᱷᱟ ᱟᱪᱪᱷᱟ
ᱦᱳᱭ ᱟᱫᱚ ᱦᱳᱥᱴᱮᱞ ᱞᱤᱝ
ᱦᱳᱭ ᱦᱳᱭ ᱛᱟᱦᱚᱞᱮ ᱜᱚᱝᱠᱮ ᱪᱮᱫ ᱞᱮᱠᱟ ᱟᱯᱮ ᱥᱮᱱ ᱫᱚ, ᱫᱟᱜ ᱵᱟᱲᱟᱭᱟ ᱥᱮ ᱵᱟᱝᱟ?
ᱫᱟᱜ ᱦᱚᱞᱟᱱᱚᱜ ᱟᱹᱭᱩᱵ ᱥᱮᱫ ᱮ ᱫᱟᱜ ᱞᱮᱫᱟ᱾ ᱛᱟᱯᱚᱨᱮ ᱟᱫᱚ ᱚᱱᱠᱟ ᱫᱚ ᱵᱟᱭ ᱧᱮᱞᱚᱜ ᱠᱟᱱᱟ?
ᱟᱪᱪᱷᱟ ᱟᱪᱪᱷᱟ
ᱦᱚᱭ
ᱟᱨ ᱚᱱᱠᱟ ᱛᱟᱦᱚᱞᱮ, ᱚᱲᱟᱜ ᱠᱚᱫᱚ ᱴᱮᱞᱟᱣ ᱵᱟᱲᱟᱣ ᱠᱟᱱᱟᱵᱱ ᱥᱮ ᱵᱟᱝᱟ?
ᱚᱲᱟᱜ ᱚᱱᱟ ᱦᱩᱞ ᱫᱤᱵᱚᱥ ᱨᱮᱞᱤᱧ ᱪᱟᱞᱟᱣ ᱞᱮᱱᱟ ᱾
ᱚ -ᱟᱪᱪᱷᱟ
ᱦᱳᱭ
ᱤᱱᱟᱹ ᱯᱚᱨᱮ ᱫᱚ ᱦᱟᱸᱜ ᱟᱫᱚ
ᱟᱹᱵᱤᱱ ᱫᱚ ᱚᱲᱟᱜ ᱠᱚ ᱪᱟᱞᱟᱣ ᱠᱟᱱᱟ ᱥᱮ ᱵᱟᱝ-ᱟ?
ᱵᱟᱝᱟ ᱟᱹᱞᱤᱧ ᱫᱚ ᱚᱲᱟᱜ ᱠᱚᱫᱚ ᱦᱟᱸᱜ, ᱵᱟᱹᱞᱤᱧ ᱦᱮᱞᱟᱣ ᱠᱟᱱ ᱱᱚᱜᱼᱚᱭ ᱛᱚ ᱦᱟᱸᱜ ᱱᱚᱣᱟ ᱢᱟᱹᱦᱱᱮᱹ ᱨᱮᱜᱮ ᱦᱟᱸᱜ ᱵᱤᱱᱤᱰ ᱠᱚ ᱥᱮᱴᱮᱨᱚᱜ ᱠᱟᱱᱟ ᱟᱫᱚ ᱚᱱᱟ ᱦᱚᱛᱮᱡ ᱛᱮᱦᱟᱸᱜ ᱟᱹᱞᱤᱧ ᱫᱚ ᱚᱲᱟᱜ ᱠᱚᱫᱚ ᱟᱣᱨᱤᱧ ᱞᱤᱧ ᱪᱟᱞᱟᱜᱼᱟ ᱾ ᱚᱱᱟ ᱵᱤᱤᱰ ᱠᱚ ᱮᱢ ᱵᱟᱲᱟ ᱠᱟᱛᱮᱫ ᱜᱮ ᱪᱟᱞᱟᱣ ᱦᱩᱭᱩᱜ, ᱢᱮᱱ ᱦᱩᱭᱩᱜ ᱠᱟᱱᱟ ᱦᱟᱸᱜ
ᱟᱵᱚᱣᱟᱜ ᱢᱟ ᱱᱤᱭᱟᱹ ᱱᱤᱭᱟᱹ ᱪᱟᱸᱫᱳ ᱯᱚᱨᱮ ᱠᱷᱟᱱ ᱜᱮ ᱦᱩᱭᱩᱜᱼᱟ ᱾ ᱥᱤᱠᱥ ᱨᱮᱱᱟᱜ ᱪᱟᱹᱟ ᱞᱩᱜ ᱠᱟᱱᱟ ᱾
ᱦᱳᱭ
ᱦᱚᱭ
ᱛᱟᱦᱚᱞᱮ ᱜᱚᱝᱠᱮ ᱪᱮᱫ ᱞᱮᱠᱟ ᱟᱵᱮᱱ ᱱᱚᱜᱠᱟ, ᱱᱚᱝᱠᱟ ᱢᱟᱨᱟᱝ ᱵᱤᱨᱫᱫᱟᱹᱜᱟᱲ ᱨᱮᱵᱮᱱ ᱵᱷᱚᱨᱛᱤ ᱠᱟᱱᱟ ᱛᱚ ᱟᱵᱮᱱ ᱪᱮᱫ ᱪᱮᱫ ᱞᱮᱠᱟ ᱟᱵᱮᱱᱟᱜ ᱢᱚᱱᱮ ᱨᱮ, ᱢᱟᱱᱮ ᱤᱥᱠᱩᱞ ᱠᱚᱞᱮᱡᱽ ᱤᱥᱠᱩᱞ ᱠᱚᱨᱮᱱᱟᱜ ᱪᱮᱫ ᱞᱮᱠᱟ ᱟᱵᱮᱱ ᱵᱮᱱ ᱚᱞᱚᱜ ᱯᱟᱲᱦᱟᱜ ᱵᱮᱱ ᱱᱟᱯᱟᱭ ᱥᱮ ᱵᱟᱹᱲᱤᱡ ᱵᱮᱱ ᱢᱚᱱᱮᱭ-ᱟ ᱪᱮᱫ ᱞᱮᱠᱟ ᱵᱮᱱ ᱟᱴᱠᱟᱨᱮᱫᱟ ᱟᱵᱮᱱᱟᱜ ᱢᱚᱱᱮ ᱨᱮ?
ᱟᱫᱚ ᱢᱟᱱᱮ ᱟᱹᱞᱤᱧ ᱡᱟᱦᱟᱸ ᱞᱮᱠᱟ ᱞᱤᱧ ᱢᱚᱱᱮᱭ ᱮᱫᱟ ᱟᱹᱞᱤᱧ ᱡᱟᱦᱟᱸ ᱤᱥᱠᱩᱞ ᱠᱚᱨᱮ ᱞᱤᱧ ᱯᱟᱲᱦᱟᱣ ᱦᱮᱡ ᱠᱟᱱᱟ᱾
ᱦᱚᱭ
ᱢᱟᱱᱮ ᱚᱱᱟ ᱠᱚᱨᱮᱱᱟᱜ ᱦᱤᱛᱳᱜ ᱮᱢᱚᱱ ᱚᱵᱚᱥᱛᱟ ᱠᱟᱱᱟ ᱢᱟᱱᱮ ᱟᱨ ᱟᱞᱚᱵᱤᱱ ᱞᱟᱹᱭᱟ ᱢᱟᱱᱮ ᱦᱚᱲ ᱵᱟᱫᱽ-ᱫᱷᱳᱜ ᱠᱟᱱᱟ ᱠᱚ ᱡᱮᱡᱟᱨ ᱜᱤᱫᱽᱨᱟᱹ ᱯᱨᱟᱭᱵᱷᱮᱴ ᱤᱥᱠᱩᱞ ᱨᱮ ᱵᱷᱚᱨᱛᱤ ᱠᱷᱟᱹᱛᱤᱨ᱾
ᱦᱚᱭ
ᱟᱫᱚ ᱧᱮᱞ ᱞᱮᱠᱷᱟᱱ ᱫᱚ ᱥᱠᱩᱞ ᱫᱚ ᱦᱚᱭ ᱛᱚ ᱢᱟᱥᱴᱟᱨ ᱠᱚᱦᱚᱸ ᱠᱚ ᱵᱷᱟᱹᱜᱤ ᱜᱮᱭᱟ ᱡᱷᱚᱛᱚ ᱠᱤᱪᱷᱩ ᱜᱮ ᱴᱷᱤᱠ ᱴᱷᱟᱠ ᱜᱮᱭᱟ ᱠᱤᱱᱛᱩ ᱚᱱᱮ ᱡᱮ ᱤᱥᱠᱩᱞ ᱠᱚᱨᱮᱱᱟᱜ ᱩᱱᱠᱩ ᱜᱤᱫᱽᱨᱟᱹ -ᱣᱟᱜ ᱢᱟᱱᱮ ᱵᱮᱵᱚᱦᱟᱨ ᱪᱮᱫ ᱞᱮᱠᱟ ᱠᱚ ᱠᱚᱨᱟᱣ ᱮᱫᱟ ᱢᱟᱱᱮ ᱱᱮᱛᱟᱨ ᱡᱟᱦᱟᱸ ᱧᱮᱞᱚᱜ ᱠᱟᱱᱟ ᱯᱷᱟᱭᱤᱵᱽ, ᱥᱤᱠᱥ, ᱥᱮᱵᱷᱮᱱ, ᱮᱭᱤᱴ ᱩᱱᱠᱩ ᱜᱤᱫᱽᱨᱟᱹ ᱠᱚᱦᱚᱸ ᱡᱟᱦᱟᱸ ᱞᱮᱠᱟ ᱠᱚ ᱟᱨᱟᱢᱵᱚ ᱟᱠᱟᱫᱟ᱾ ᱟᱫᱚ ᱚᱱᱟ ᱠᱚᱢᱟ ᱵᱟᱹᱲᱤᱡ ᱰᱟᱦᱟᱨ ᱜᱮ ᱪᱟᱞᱟᱜ ᱠᱟᱱ ᱞᱮᱠᱟ ᱧᱮᱞᱚᱜ ᱠᱟᱱᱟ ᱟᱨᱠᱤ᱾
ᱦᱳᱭ ᱦᱳᱭ ᱦᱳᱭ,
ᱜᱟᱨᱞᱟᱭᱤᱱ ᱥᱮ ᱨᱚᱠᱚᱢ ᱟᱨ ᱱᱮᱛᱟᱨ ᱢᱟ ᱤᱥᱠᱩᱞ ᱡᱟᱦᱟᱸ ᱟᱵᱚ ᱤᱭᱟᱹ ᱠᱚ ᱢᱮᱱᱟᱜ ᱠᱚᱣᱟ ᱜᱚᱝᱠᱮ ᱠᱚ ᱢᱮᱱᱟᱜ ᱠᱚᱣᱟ, ᱩᱱᱠᱩ ᱠᱚᱦᱚᱸ ᱠᱚ ᱵᱟᱨᱚᱱ ᱟᱠᱟᱫ ᱠᱚᱣᱟ ᱡᱮ ᱜᱤᱫᱽᱨᱟᱹ ᱠᱚ ᱵᱮᱥᱤ ᱟᱞᱚ ᱯᱮ ᱥᱟᱥᱚᱱ ᱠᱚᱣᱟ ᱚᱱᱟ ᱠᱚ ᱞᱤᱭᱮ ᱨᱳᱜᱽ ᱴᱳᱜ ᱠᱚ ᱟᱫᱚ ᱤᱱᱟᱹ ᱠᱷᱟᱹᱛᱤᱨ ᱩᱱᱠᱩ ᱜᱤᱫᱽᱨᱟᱹ ᱠᱚᱦᱚᱸ ᱦᱚᱸ ᱢᱟᱱᱮ ᱠᱟᱹᱡ ᱡᱟᱹᱥᱛᱤ ᱧᱚᱜ ᱜᱮᱠᱚ ᱤᱭᱩᱥ ᱮᱫᱟ ᱱᱚᱣᱟ ᱡᱤᱱᱤᱥ ᱴᱟᱜ ᱫᱚ᱾
ᱦᱳᱭ ᱦᱳᱭ ᱦᱳᱭ ᱦᱳᱭ᱾
ᱦᱳᱭ
ᱛᱟᱦᱞᱮ ᱟᱵᱮᱱ ᱜᱚᱝᱠᱮ ᱟᱵᱮᱱ ᱟᱵᱮᱱ ᱴᱷᱮᱱ ᱢᱤᱫ ᱴᱟᱱ ᱠᱩᱠᱞᱤ ᱞᱤᱧ ᱫᱚᱦᱚᱭᱮᱫ-ᱟ᱾ ᱟᱵᱚ ᱡᱮ ᱱᱚᱜ-ᱚᱭ ᱥᱟᱱᱛᱟᱲ ᱥᱚᱢᱟᱡᱽ ᱢᱮᱱᱟᱜ ᱛᱟᱵᱚᱱᱟ ᱛᱚ ᱱᱚᱜ-ᱚ ᱱᱟ ᱚᱠᱟ ᱞᱮᱠᱟ ᱠᱟᱛᱮᱫ ᱟᱨ ᱦᱚᱸ ᱢᱟᱲᱟᱝ ᱥᱮᱫ ᱵᱚᱱ
ᱞᱟᱦᱟ ᱤᱫᱤᱭᱟ ᱱᱚᱣᱟ ᱤᱫᱤ ᱠᱟᱛᱮᱫ ᱟᱵᱮᱱᱟᱜ ᱢᱚ- ᱛᱟᱢᱚᱛ ᱪᱮᱫ ᱞᱮᱠᱟ ᱢᱟᱱᱮ ᱪᱮᱫ ᱠᱚ ᱠᱚᱨᱟᱣ ᱞᱮᱠᱷᱟᱱ ᱜᱟᱱᱚᱜ-ᱟ ᱚᱱᱠᱟ ᱱᱟᱜ?
ᱢᱟᱲᱟᱝ ᱥᱮᱫ ᱞᱟᱹᱭ ᱞᱮᱞᱦᱮ ᱠᱟᱱ ᱫᱚ᱾ ᱢᱟᱲᱟᱝ ᱥᱮᱫ ᱫᱚ ᱞᱟᱹᱭ ᱞᱮᱠᱷᱟᱱ ᱫᱚ ᱟᱵᱚᱣᱟᱜ ᱡᱟᱦᱟᱸ ᱯᱷᱟᱲᱟᱣ ᱫᱚᱨᱠᱟᱨ ᱚᱱᱟ ᱫᱚ ᱮᱠᱟᱞ ᱜᱮ ᱫᱚᱨᱠᱟᱨ ᱠᱟᱱᱟ ᱪᱮᱫᱟᱜ ᱥᱮ ᱯᱷᱟᱲᱟᱣ ᱵᱟᱝᱠᱷᱟᱱ ᱟᱵᱚ ᱫᱚ ᱠᱟᱹᱡ ᱦᱚᱸ ᱞᱟᱦᱟ ᱪᱮᱫ ᱵᱟᱵᱚ ᱫᱟᱲᱮᱭᱟᱜ-ᱟ᱾ ᱢᱟᱲᱟᱝ ᱟᱨᱠᱤ ᱡᱟᱦᱟᱭ ᱜᱮᱵᱚ ᱮᱦᱚᱵ ᱦᱳᱭ ᱡᱟᱦᱟᱸᱭ ᱜᱮᱠᱚ ᱮᱲᱮ ᱦᱚᱴᱚ ᱠᱟᱵᱚᱱᱟ ᱡᱩᱫᱤ ᱠᱟᱹᱡ ᱯᱟᱲᱟᱣ ᱠᱚ ᱵᱟᱵᱚ ᱫᱚᱦᱚᱭᱟ᱾ ᱢᱚᱴᱟ ᱢᱩᱴᱤ ᱚᱞ ᱴᱷᱤᱠᱟᱹ ᱠᱚ ᱞᱮᱠᱷᱟ ᱟᱠᱷᱚᱨ ᱠᱚ ᱴᱷᱤᱠᱟᱹ ᱞᱮᱠᱷᱟ ᱫᱚ ᱯᱟᱲᱦᱟᱣ ᱫᱚ ᱫᱚᱨᱠᱟᱨ ᱠᱟᱱᱟ᱾
ᱦᱳᱭ ᱦᱳᱭ, ᱟᱵᱚ ᱱᱚᱣᱟ ᱚᱞ ᱪᱤᱠᱤ ᱚᱠᱷᱚᱨ ᱫᱚ ᱯᱟᱲᱦᱟᱣ ᱞᱟᱹᱠᱛᱤ ᱠᱟᱱ ᱜᱮᱭᱟ ᱟᱨ ᱵᱟᱲᱟᱭ ᱦᱚᱸ ᱞᱟᱹᱠᱛᱤ ᱠᱟᱱᱟ᱾
ᱦᱩᱸ ᱟᱨ ᱛᱟᱨᱯᱚᱨ ᱞᱟᱦᱟ ᱞᱟᱹᱜᱤᱫ ᱫᱚ ᱟᱵᱚ ᱡᱮᱡᱟᱨ ᱤᱥᱠᱤᱞ ᱪᱮᱛᱟᱱ ᱨᱮ ᱠᱟᱹᱢᱤ ᱦᱚᱨᱟ